ᱦᱮᱞᱳ ᱦᱩᱸ ᱡᱚᱦᱟᱨ ᱜᱮ
ᱦᱩᱸ ᱨᱚᱲ ᱟᱸᱡᱚᱢᱚᱜ ᱠᱟᱱ ᱛᱤᱧᱟᱹ
ᱦᱮᱸ ᱟᱸᱡᱚᱢᱚᱜ ᱠᱟᱱᱟ ᱤᱧᱟᱸᱜ
ᱦᱚᱸ ᱟᱢᱟᱜ ᱦᱚᱸ ᱵᱮᱥ ᱴᱷᱤᱠ ᱜᱮ ᱟᱸᱡᱚᱢᱚᱜ ᱠᱟᱱᱟ
ᱟᱪᱪᱷᱟ ᱪᱮᱜᱹᱱᱤᱭᱟᱹ ᱞᱟᱝ ᱜᱟᱞᱢᱟᱨᱟᱣᱟ ᱞᱟᱭ ᱢᱮᱥᱮ
ᱚ ᱪᱮᱫ ᱤᱧ ᱞᱟᱹᱭᱟᱹ ᱟᱨ ᱚᱲᱟᱜ ᱠᱚ ᱱᱤᱭᱟᱹᱜᱮ ᱡᱟᱦᱟᱸᱜᱮ ᱜᱟᱞᱢᱟᱨᱟᱣ ᱜᱟᱞᱢᱟᱨᱟᱣ ᱛᱮ ᱩᱰᱩᱠᱚᱜ ᱟ
ᱵᱟᱝᱜᱮ ᱢᱤᱫᱴᱮᱱ ᱴᱚᱯᱤᱠ ᱦᱩᱭ ᱫᱚᱨᱠᱟᱨ ᱤᱧ ᱢᱤᱫᱴᱮᱱ ᱤᱧ ᱵᱟᱪᱷᱟᱣ ᱟᱠᱟᱫᱼᱟ ᱡᱟᱦᱟᱸ ᱫᱚ ᱠᱩᱲᱤ ᱦᱚᱯᱚᱱ ᱵᱮᱵᱥᱟ ᱵᱟᱱᱤᱡᱽ
ᱚ ᱟᱪᱪᱷᱟ
ᱪᱮᱫ ᱠᱚᱵᱚᱱ ᱵᱮᱵᱥᱟ ᱵᱟᱹᱱᱤᱡᱽ ᱞᱮᱠᱷᱟᱱ ᱞᱚᱜᱚᱱ ᱛᱮ ᱞᱚᱜᱚᱱ ᱠᱤᱢᱵᱟ ᱟᱸ ᱱᱤᱡᱮᱨ ᱠᱷᱩᱥᱤ ᱢᱚᱛᱚ ᱢᱟᱱᱮ ᱵᱤᱥᱮᱥ ᱠᱟᱛᱮ ᱠᱩᱲᱤ ᱜᱤᱫᱽᱨᱟᱹ ᱠᱩᱥᱤ ᱢᱚᱛᱚᱱ ᱟᱢ ᱵᱮᱵᱥᱟ ᱵᱟᱹᱱᱤᱡᱽ ᱢᱤᱫ ᱨᱤᱦᱤᱴ ᱟᱛᱮᱜ ᱮᱢ ᱵᱮᱵᱥᱟ ᱵᱟᱱᱤᱡᱽ ᱫᱟᱲᱮᱭᱟᱜᱼᱟ ᱚᱱᱟ ᱠᱚ ᱵᱮᱵᱥᱟ ᱞᱮᱠᱷᱟᱡ ᱟᱢ ᱨᱚᱡᱽᱜᱟᱨ ᱦᱚᱢ ᱧᱟᱢᱟ ᱟᱨ ᱱᱤᱡᱮᱨᱟᱜ ᱢᱚᱱᱮ ᱦᱚᱸ ᱞᱟᱜᱟᱣ ᱛᱟᱦᱮᱸᱱᱟ ᱟᱫᱚ ᱚᱱᱠᱟ ᱡᱩᱫᱤ ᱟᱢᱟᱜ ᱱᱚᱡᱚᱨ ᱨᱮ ᱢᱮᱱᱟᱜ ᱠᱷᱟᱱ ᱦᱚᱸ ᱞᱟᱹᱭᱢᱮ
ᱦᱩᱸ ᱵᱮᱵᱥᱟ ᱵᱚᱞᱛᱮ ᱠᱩᱲᱤ ᱜᱤᱫᱽᱨᱟᱹᱣᱟᱜ ᱠᱷᱮᱛᱨᱮ ᱫᱚ ᱠᱟᱹᱴᱤᱡ ᱪᱩᱞᱩᱝ ᱠᱚᱥᱴᱚ ᱜᱮᱭᱟ ᱠᱤᱱᱛᱩ ᱛᱟᱣ ᱵᱮᱵᱥᱟ ᱫᱚ ᱞᱟᱹᱠᱛᱤᱭᱟᱱ ᱠᱟᱱ ᱜᱮ
ᱟᱫᱚ ᱪᱮᱫ ᱪᱮᱜ ᱠᱚ
ᱠᱩᱲᱤ ᱜᱤᱫᱽᱨᱟᱹ ᱠᱟᱹᱢᱤ ᱫᱚ ᱪᱮᱫ ᱞᱮᱠᱟ ᱡᱮᱢᱚᱱ ᱟᱹᱰᱤ ᱦᱚᱲ ᱟᱹᱰᱤ ᱨᱚᱠᱚᱢ ᱠᱟᱹᱢᱤ ᱠᱚ ᱥᱮᱬᱟᱭᱮᱜᱼᱟ ᱚᱠᱚᱭ ᱫᱚ ᱵᱤᱣᱩᱴᱤ ᱯᱟᱨᱞᱟᱨ ᱮ ᱥᱮᱬᱟᱭ ᱫᱟᱭ ᱚᱱᱟᱛᱮ ᱟᱡ ᱵᱮᱵᱥᱟ ᱫᱟᱲᱮᱭᱟᱜ ᱠᱟᱱᱟᱭ ᱠᱤᱪᱷᱩ
ᱦᱮᱸ ᱥᱟᱶᱛᱮ ᱱᱤᱛᱚᱝ ᱫᱚ ᱠᱚᱱᱴᱮᱱᱴ ᱠᱨᱤᱭᱮᱴᱟᱨ ᱦᱚᱸ ᱞᱮᱠᱟᱛᱮ ᱦᱚᱸ
ᱱᱮᱛᱟᱨ ᱫᱚ ᱡᱷᱚᱛᱚ ᱜᱮ ᱠᱚᱱᱴᱮᱱᱴ ᱠᱨᱤᱭᱮᱴᱟᱨ ᱚᱠᱚᱭ ᱫᱚ ᱵᱞᱚᱜ ᱵᱷᱤᱰᱭᱳ ᱠᱚ ᱛᱮᱭᱟᱨᱮᱜᱼᱟ ᱚᱠᱚᱭ ᱫᱚ ᱨᱤᱞᱥ ᱠᱚ ᱠᱚ ᱛᱮᱭᱟᱨᱮᱜᱼᱟ ᱟᱹᱰᱤ ᱨᱚᱠᱚᱢ ᱯᱷᱟᱱᱤ ᱵᱷᱤᱰᱭᱳ ᱠᱚᱠᱚ ᱛᱮᱭᱟᱨ ᱠᱟᱛᱮᱫ ᱠᱚ ᱨᱳᱡᱽᱜᱟᱨ ᱫᱟᱲᱮᱭᱟᱜ ᱠᱟᱱᱟ ᱫᱚᱠᱟᱱ ᱠᱚᱦᱚᱸ ᱡᱩᱫᱤ ᱞᱩᱜᱽᱲᱤ ᱫᱚᱠᱟᱱ ᱠᱚ ᱟᱹᱰᱤ ᱦᱚᱲ ᱟᱹᱰᱤ ᱞᱮᱠᱟᱱ ᱠᱩᱲᱤ ᱦᱚᱯᱚᱱ ᱠᱚᱧ ᱧᱮᱞ ᱟᱠᱟᱫ ᱠᱚᱣᱟ ᱞᱩᱜᱽᱲᱤ ᱫᱚᱠᱟᱱ ᱠᱚᱠᱚ ᱮᱢᱮᱫ ᱟᱠᱚ ᱾ ᱡᱟᱦᱟᱸ ᱠᱚ ᱠᱩᱲᱤ ᱜᱤᱫᱽᱨᱟᱹᱣᱟᱜ ᱥᱟᱠ ᱯᱳᱥᱟᱠ ᱠᱚ ᱧᱟᱢᱚᱜ ᱟᱠᱚ ᱠᱚ ᱟᱠᱷᱨᱤᱧᱮᱫᱼᱟ ᱠᱚ ᱾ ᱚᱠᱚᱭ ᱚᱠᱟ ᱞᱮᱠᱟ ᱫᱟᱲᱮᱭᱟᱜ ᱠᱟᱱᱟᱭ ᱚᱱᱠᱟ ᱠᱟᱛᱮᱜ ᱜᱮ ᱡᱤᱭᱚᱱ ᱠᱚ ᱠᱷᱟᱸᱰᱟᱣᱮᱫ ᱛᱟᱠᱚᱣᱟ ᱟᱨᱠᱤ
ᱦᱮᱸ ᱢᱟ ᱱᱚᱣᱟ ᱫᱚ ᱚᱲᱟᱜ ᱨᱮ ᱫᱩᱲᱩᱵ ᱫᱩᱲᱩᱵ ᱦᱚᱢ ᱠᱟᱹᱢᱤ ᱫᱟᱲᱮᱭᱟᱜᱼᱟ ᱡᱮ ᱚᱱᱠᱟ ᱫᱚ ᱵᱟᱝ ᱠᱟᱱᱟ ᱡᱮ ᱟᱢᱫᱚ ᱮᱠᱫᱚᱢ ᱱᱤᱱᱟᱹᱜ ᱛᱮ ᱱᱤᱱᱟᱹᱜ ᱨᱤᱱ ᱛᱮᱜᱮ ᱦᱩᱭᱩᱜ
ᱦᱩᱭᱩᱜ ᱛᱟ
ᱱᱤᱛᱚᱝ ᱛᱚ ᱱᱚᱣᱟ ᱠᱟᱱᱟ ᱢᱟᱱᱮ ᱥᱚᱢᱚᱭ ᱨᱮᱭᱟᱜ ᱦᱚᱸ ᱵᱮᱯᱟᱨ ᱠᱟᱱᱟ ᱥᱮ ᱡᱮᱦᱮᱛᱩ ᱥᱚᱝᱥᱟᱨᱤᱠ ᱠᱩᱲᱤ ᱜᱤᱫᱽᱨᱟᱹ ᱚᱲᱟᱜ ᱨᱮᱦᱚᱸ ᱡᱟᱶᱟᱭ ᱚᱲᱟᱜ ᱨᱮᱦᱚᱸ ᱠᱟᱹᱢᱤ ᱯᱮᱲᱟ ᱯᱟᱹᱨᱵᱷᱩ ᱨᱮᱦᱚᱸ ᱧᱮᱞ ᱦᱩᱭᱩᱜ ᱛᱟᱭᱟ ᱮᱱᱠᱷᱟᱱ ᱱᱚᱣᱟ ᱠᱚ ᱢᱚᱫᱽᱫᱷᱮ ᱨᱮᱫᱚ ᱟᱨ ᱟᱨ ᱢᱤᱫᱴᱟᱝ ᱦᱩᱭᱩᱜ ᱠᱟᱱᱟ ᱡᱟᱦᱟᱸ ᱚᱱᱞᱟᱭᱤᱱ ᱵᱤᱡᱽᱱᱮᱥᱮᱜ ᱟᱠᱚ ᱠᱚ ᱡᱮᱢᱚᱱ ᱚᱱᱮ ᱡᱩᱭᱮᱞᱟᱨᱤ ᱠᱚᱦᱚᱸ ᱡᱮᱢᱚᱱ ᱥᱤᱴᱤ ᱜᱳᱞᱰ ᱠᱚ ᱡᱟᱦᱟᱸ ᱜᱮ ᱱᱮᱛᱟᱨ ᱫᱚ ᱚᱱᱟ ᱚᱱᱞᱟᱭᱤᱱ
ᱦᱚᱸ ᱟᱠᱷᱨᱤᱧ ᱟᱠᱚ ᱚᱱᱟ ᱠᱚ ᱟᱢ ᱚᱲᱟᱜ ᱟᱹᱜᱩ ᱠᱟᱛᱮᱫ ᱨᱮᱦᱚᱸ ᱟᱠᱷᱨᱤᱧ ᱫᱟᱲᱮᱭᱟᱜᱼᱟ᱾
ᱦᱮᱸ ᱡᱮ ᱡᱟᱨᱩᱨᱤ ᱵᱟᱝ ᱠᱟᱱᱟ ᱡᱮ ᱫᱚᱠᱟᱱ ᱠᱷᱩᱞᱟᱹᱣ ᱛᱮᱜᱮ ᱦᱩᱭᱩᱜ ᱛᱟᱢᱟ ᱾
ᱫᱚᱠᱟᱱ ᱚᱲᱟᱜ ᱨᱮ ᱱᱮᱛᱟᱨ ᱫᱚ ᱜᱷᱚᱨᱮ ᱜᱷᱚᱨᱮ ᱜᱮ ᱫᱚᱠᱟᱱ ᱠᱚ ᱮᱢᱮᱫᱼᱟ ᱡᱟᱦᱟᱸ ᱤᱧ ᱥᱳᱥᱟᱞ ᱢᱤᱰᱤᱭᱟ ᱠᱚᱨᱮ ᱧᱮᱞᱮᱫ ᱠᱚᱣᱟ ᱡᱟᱦᱟᱸᱭ ᱠᱚᱱᱴᱮᱱᱴ ᱠᱨᱤᱭᱮᱴᱟᱨ ᱩᱱᱠᱩ ᱵᱮᱥᱤᱨ ᱵᱷᱟᱜᱽ ᱜᱮ ᱧᱮᱞ ᱮᱫ ᱠᱚᱣᱟ ᱡᱮ ᱟᱜᱮ ᱵᱷᱤᱰᱭᱳ ᱠᱚ ᱛᱮᱭᱟᱨᱮᱜᱼᱟ ᱠᱚ ᱛᱮᱭᱟᱨᱮᱫᱼᱟ ᱛᱟᱨᱯᱚᱨᱮ ᱠᱚ ᱞᱟᱹᱭᱼᱟ ᱠᱚ ᱱᱚᱣᱟᱛᱮ ᱟᱞᱮᱭᱟᱜ ᱢᱟᱱᱮ ᱵᱟᱝ ᱪᱟᱞᱩᱜ ᱠᱟᱱ ᱛᱟᱞᱮ ᱟᱨᱦᱚᱸ ᱮᱠᱥᱴᱨᱟ ᱤᱱᱠᱟᱢ ᱫᱚᱨᱠᱟᱨ ᱾ ᱚᱱᱟᱛᱮ ᱟᱠᱚ ᱡᱮᱡᱟᱨ ᱡᱤᱱᱤᱥ ᱠᱚᱠᱚ ᱛᱩᱞᱟᱹᱣ ᱟᱹᱜᱩᱭᱮᱫᱼᱟ ᱚᱲᱟᱜ ᱠᱷᱚᱱ ᱜᱮᱠᱚ ᱚᱱᱞᱟᱭᱤᱱ ᱰᱮᱞᱤᱵᱷᱟᱨᱤ ᱠᱚ ᱮᱢᱟ ᱠᱚ ᱠᱟᱱᱟ ᱠᱤ ᱡᱟᱦᱟᱸᱭ ᱥᱩᱨ ᱥᱩᱯᱩᱨ ᱠᱚᱨᱮ ᱫᱚ ᱚᱲᱟᱜ ᱛᱮᱠᱚ ᱦᱤᱡᱩᱜ ᱠᱟᱱ ᱛᱮᱠᱚ ᱤᱫᱤᱭᱮᱫᱼᱟ ᱾
ᱟᱨ ᱱᱤᱛᱚᱝ ᱫᱚ ᱚᱱᱞᱟᱭᱤᱱ ᱦᱚᱸ ᱱᱚᱝᱠᱟᱱ ᱯᱞᱟᱴᱯᱷᱚᱨᱚᱢ ᱠᱟᱱᱟ ᱡᱟᱦᱟᱸ ᱫᱚ ᱡᱟᱦᱟ ᱛᱤᱱᱟᱹᱜ ᱡᱷᱟᱹᱞ ᱨᱮᱜᱮ ᱛᱟᱦᱮᱱ ᱢᱮ ᱟᱢᱮ ᱯᱟᱨᱥᱟᱞᱟᱜ ᱢᱮᱭᱟ ᱥᱮᱴᱮᱨᱚᱜ ᱜᱮᱭᱟ ᱾
ᱥᱮᱴᱮᱨᱚᱜ ᱜᱮᱭᱟ ᱚᱱᱟ ᱫᱚ ᱾
ᱦᱮᱸ ᱢᱮᱱᱠᱷᱟᱱ ᱥᱮᱫᱟᱭ ᱫᱚ ᱚᱱᱟ ᱠᱚ ᱡᱩᱜᱽ ᱵᱟᱝ ᱛᱟᱦᱮᱸ ᱠᱟᱱᱟ ᱱᱤᱭᱟᱹ ᱥᱩᱵᱤᱫᱷᱟ ᱦᱩᱭ ᱠᱟᱱᱟ ᱢᱤᱫᱴᱟᱝ ᱥᱳᱥᱟᱞ ᱢᱤᱰᱤᱭᱟ ᱦᱮᱡ ᱠᱟᱛᱮᱜ ᱾ ᱟᱨ ᱡᱟᱥᱛᱤ ᱞᱟᱲᱪᱟᱨ ᱠᱟᱛᱮᱫ ᱢᱟᱲᱟᱝ ᱛᱟᱦᱮᱸ ᱠᱟᱱᱟ ᱠᱤᱱᱛᱩ ᱟᱵᱚ ᱦᱚᱲᱚ ᱦᱚᱲᱚ ᱯᱷᱚᱱ ᱦᱚᱸ ᱵᱟᱝ
ᱵᱟᱝ ᱛᱟᱦᱮ ᱠᱟᱱᱟ ᱞᱟᱦᱟ ᱟᱫᱚ ᱩᱱᱟᱹᱜ ᱯᱷᱳᱱ ᱚᱠᱟᱨᱮ ᱛᱟᱦᱮᱸ ᱠᱟᱱᱟ ᱥᱮ ᱩᱱᱟᱹᱜ ᱠᱚᱢᱯᱤᱭᱩᱴᱟᱨ ᱠᱚ ᱚᱠᱟᱨᱮ ᱛᱟᱦᱮᱸ ᱠᱟᱱᱟ ᱾ ᱱᱮᱛᱟᱨ ᱜᱮ ᱱᱟᱱᱟ ᱨᱚᱠᱚᱢ ᱯᱷᱳᱱ ᱴᱳᱱ ᱠᱚ ᱦᱮᱡ ᱠᱟᱱᱛᱮ ᱟᱹᱰᱤ ᱥᱩᱡᱳᱜᱽ ᱥᱩᱵᱤᱫᱷᱟ ᱠᱚ ᱮᱢᱟᱵᱚᱱ ᱠᱟᱱᱟ ᱟᱨᱠᱤ
ᱦᱮᱸ ᱢᱮᱱᱠᱷᱟᱱ ᱮᱱᱛᱮ ᱨᱮᱦᱚᱸ ᱠᱟᱹᱴᱤᱡ ᱚ ᱟᱢᱟᱜ ᱱᱚᱡᱚᱨ ᱨᱮ ᱵᱟᱝ ᱦᱩᱭᱩᱜ ᱠᱟᱱᱟ ᱡᱮ ᱥᱩᱵᱤᱫᱷᱟ ᱠᱟᱛᱮᱜ ᱨᱮᱦᱚᱸ ᱠᱟᱹᱴᱤᱡ ᱚᱱᱠᱟ ᱵᱟᱵᱚᱱ ᱵᱮᱵᱽᱥᱟ ᱵᱟᱹᱱᱤᱡᱽ ᱫᱟᱲᱮᱭᱟᱜ ᱠᱟᱱᱟ ᱾
ᱦᱳᱭ ᱱᱚᱣᱟ ᱫᱚ ᱱᱤᱡᱮ ᱴᱷᱮᱱ ᱜᱮ ᱜᱚᱲᱟ ᱪᱮᱫᱟᱜ ᱪᱮᱫᱟᱜ ᱞᱟᱹᱭ ᱢᱮ ᱥᱮ ᱟᱢ ᱡᱩᱫᱤᱢ ᱢᱚᱱᱮᱭᱟ ᱡᱟᱦᱟᱸ ᱛᱤᱱᱟᱹᱜ ᱠᱚᱥᱴᱚ ᱨᱮᱦᱚᱸ ᱡᱩᱫᱤᱢ ᱢᱚᱱᱮ ᱠᱷᱟᱱ ᱫᱚ ᱤᱧ ᱫᱚ ᱱᱚᱣᱟ ᱠᱟᱹᱢᱤᱴᱟ ᱠᱚᱨᱟᱣ ᱦᱩᱭᱩᱜ ᱛᱤᱧᱟᱹ ᱛᱟᱦᱞᱮ ᱟᱢ ᱫᱟᱲᱮᱭᱟᱜ ᱟᱢ ᱪᱮᱥᱴᱟ ᱞᱮᱠᱷᱟᱱ ᱜᱮ ᱡᱷᱚᱛᱚ ᱠᱤᱪᱷᱩ ᱜᱮ ᱦᱩᱭᱩᱜ ᱜᱮᱭᱟ ᱠᱤᱱᱛᱩ ᱦᱚᱲ ᱪᱮᱛᱟᱱ ᱨᱮ ᱥᱚᱵᱽ ᱥᱚᱢᱚᱭ ᱱᱤᱨᱵᱷᱚᱨ ᱞᱮᱠᱷᱟᱱ ᱫᱚ ᱵᱟᱝ ᱦᱩᱭᱩᱜᱼᱟ, ᱟᱨ
ᱦᱮᱸ ᱢᱮᱱᱠᱷᱟᱱ ᱟᱵᱚ ᱠᱚ ᱛᱤᱨᱞᱟᱹ ᱠᱚ ᱞᱟᱹᱜᱤᱫ
ᱦᱳᱭ ᱛᱤᱨᱞᱟᱹ ᱞᱟᱹᱜᱤᱫ ᱫᱚ ᱠᱟᱹᱴᱤᱡ ᱪᱩᱞᱩᱝ ᱦᱳᱭ ᱠᱟᱹᱴᱤᱡ ᱪᱩᱞᱩᱝ ᱴᱟᱯ ᱜᱮᱭᱟ ᱪᱮᱫᱟᱜ ᱥᱮ ᱚᱲᱟᱜ ᱨᱮ ᱢᱟᱱᱮ ᱥᱚᱝᱥᱟᱨᱤᱭᱟᱹ ᱠᱩᱲᱤ ᱦᱚᱯᱚᱱ ᱫᱚ ᱟᱹᱰᱤ ᱦᱚᱲᱟᱜ ᱟᱹᱰᱤ ᱨᱚᱠᱚᱢ ᱠᱟᱛᱷᱟ ᱟᱸᱡᱚᱢ ᱠᱟᱛᱮᱜ ᱛᱟᱦᱮᱸ ᱦᱩᱭᱩᱜ ᱛᱟᱠᱚᱣᱟ ᱥᱮ ᱛᱮᱦᱮᱧ ᱱᱩᱭ ᱵᱟᱨ ᱯᱮ ᱠᱟᱛᱷᱟ ᱟᱸᱡᱚᱢᱟᱜ ᱦᱚᱴᱚ ᱠᱟᱛᱮ ᱪᱟᱞᱟᱣ ᱮᱱᱟ ᱦᱟᱹᱱᱤ ᱵᱟᱨ ᱯᱮ ᱠᱟᱛᱷᱟ ᱟᱸᱡᱚᱢ ᱦᱚᱴᱚ ᱠᱟᱛᱮ ᱪᱟᱞᱟᱭᱱᱟᱭ ᱾ ᱚᱱᱟ ᱠᱚ ᱢᱟᱱᱮ ᱥᱟᱦᱟ ᱠᱟᱛᱮ ᱨᱮᱦᱚᱸ ᱡᱟᱦᱟᱸᱭ ᱱᱤᱡᱮ ᱢᱟᱱᱮ ᱱᱤᱡᱚ ᱛᱮ ᱛᱤᱸᱜᱩ ᱫᱟᱲᱮᱭᱟᱜᱼᱟᱭ ᱾ ᱩᱱᱤ ᱜᱮᱠᱚ ᱞᱮᱭᱟ ᱡᱮ ᱟᱥᱚᱞ ᱫᱮᱡᱚᱫᱚ ᱾
ᱦᱮᱸ ᱚᱱᱟ ᱢᱟ ᱠᱟᱱ ᱜᱮᱭᱟ ᱢᱮᱱᱠᱷᱟᱱ ᱮᱱᱛᱮ ᱨᱮᱦᱚᱸ ᱤᱧᱫᱩᱧ ᱞᱟᱹᱭᱟᱼᱼ ᱡᱮᱢᱚᱱ ᱱᱤᱛᱚᱝ ᱡᱟᱦᱟᱸ ᱮ ᱡᱤᱱᱤᱥ ᱯᱟᱹᱛᱤ ᱠᱚᱨᱮᱱᱟᱜ ᱫᱟᱢ ᱰᱷᱮᱨ ᱟᱠᱟᱱᱟ ᱥᱮ ᱡᱟᱦᱱᱟᱜ ᱱᱤᱡᱮᱨᱟᱜ ᱪᱟᱦᱤᱫᱟ ᱢᱟᱱᱮ ᱫᱚᱨᱠᱟᱨ ᱦᱩᱭᱩᱜ ᱠᱟᱱᱟ ᱚᱲᱟᱜ ᱨᱮ ᱡᱩᱫᱤ ᱵᱟᱝᱼᱼ ᱠᱚ ᱮᱢᱟᱦᱟᱢᱟ ᱥᱮ ᱫᱤᱧ ᱫᱩᱧ ᱞᱟᱹᱭᱟ ᱱᱤᱡᱮ ᱛᱮᱫ ᱛᱮᱦᱚᱸ ᱱᱚᱣᱟ ᱠᱚᱼᱼ ᱮᱥᱴᱟᱵᱞᱤᱥᱴ ᱠᱟᱛᱮᱫ ᱥᱮ ᱢᱟᱱᱮ ᱠᱩᱨᱩᱢᱩᱴᱩ ᱠᱟᱛᱮᱜ ᱟᱢ ᱚᱱᱟᱢ ᱪᱮᱥᱴᱟ ᱨᱮᱢ ᱟᱲ ᱜᱚ ᱞᱮᱱᱠᱷᱟᱱ ᱦᱳᱭᱛᱳᱢ ᱚ ᱦᱮᱸ ᱢᱟᱱᱮ ᱫᱟᱲᱮᱭᱟᱜ
ᱫᱟᱲᱮᱭᱟᱜ ᱜᱮᱭᱟ ᱾ ᱠᱟᱛᱷᱟ ᱢᱤᱫ ᱦᱚᱲ ᱡᱩᱫᱤ ᱟᱢ ᱢᱟᱱᱮ ᱥᱟᱶᱨᱮ ᱛᱟᱦᱮᱱᱟᱭ ᱢᱟᱱᱮ ᱚᱭ ᱥᱟᱯᱚᱴ ᱢᱟᱱᱮ ᱤᱭᱟᱹ ᱞᱟᱹᱜᱤᱫ ᱜᱚᱲᱚ ᱥᱚᱯᱚᱦᱚᱫ ᱞᱟᱹᱜᱤᱫ ᱛᱟᱦᱞᱮ ᱠᱷᱟᱱ ᱫᱚ ᱡᱤᱱᱤᱥ ᱴᱟᱜ ᱟᱨᱦᱚᱸ ᱥᱚᱦᱚᱡᱚᱜᱼᱟ᱾
ᱦᱮᱸ ᱚᱱᱟ ᱫᱚ ᱠᱟᱱ ᱜᱮᱭᱟ ᱾ ᱟᱨ ᱡᱮᱢᱚᱱ ᱱᱤᱛᱚᱝ ᱫᱚ ᱚ ᱠᱷᱩᱵ ᱠᱚᱢ ᱜᱮ ᱟᱨᱼᱼ ᱤᱭᱟᱹ ᱦᱚᱸ ᱯᱷᱩᱰ ᱵᱞᱚᱜᱟᱨ ᱠᱚᱦᱚᱧ ᱧᱮᱞ ᱠᱟᱫ ᱠᱚᱣᱟ ᱡᱮᱢᱚᱱ ᱢᱤᱢᱤᱫᱴᱟᱹᱝ ᱫᱚ ᱱᱚᱝᱠᱟ ᱦᱚᱸ ᱠᱩᱲᱤ ᱜᱤᱫᱽᱨᱟᱹ ᱟᱵᱚ ᱦᱚᱸ ᱚᱻ ᱦᱮᱱᱟᱜ ᱠᱚᱣᱟ ᱡᱟᱦᱟᱸ ᱫᱚ ᱚᱱᱟ ᱚᱱᱞᱟᱭᱤᱱ ᱛᱮ ᱡᱟᱦᱟᱸ ᱮ ᱻᱯᱷᱟᱥᱴ ᱯᱷᱩᱰ ᱡᱟᱦᱟᱸ ᱫᱚ ᱢᱟᱱᱮ ᱨᱟᱥᱛᱟ ᱫᱷᱟᱨᱮ ᱠᱚᱨᱮ ᱡᱟᱦᱟᱸ ᱠᱚ ᱵᱮᱱᱟᱣᱮᱫᱼᱟ᱾ ᱚᱱᱟ ᱠᱚᱦᱚᱸ ᱠᱚ ᱟᱹᱠᱷᱨᱤᱧ ᱠᱟᱛᱮᱫ ᱚᱱᱟ ᱦᱚᱸ ᱵᱚᱞᱚᱜᱽ ᱫᱟᱨᱟᱭ ᱛᱮ ᱟᱢᱟᱜ ᱱᱚᱛᱮ ᱟᱹᱠᱷᱨᱤᱧ ᱦᱚᱸ ᱦᱩᱭ ᱮᱱᱟ ᱟᱨ ᱱᱚᱛᱮ ᱵᱚᱞᱚᱜᱽ ᱵᱮᱱᱟᱣ ᱦᱚᱸ ᱛᱟᱢ
ᱦᱚᱸ ᱵᱚᱞᱚᱠ ᱵᱮᱱᱟᱣ ᱦᱩᱭ ᱱᱟᱭ ᱯᱟᱸᱪᱴᱤ ᱦᱚᱲ ᱦᱚᱸᱠᱚ ᱵᱟᱰᱟᱭ ᱠᱮᱜᱼᱟᱠᱚ ᱮᱱᱛᱮ ᱚᱱᱟᱛᱮ ᱟᱨ ᱵᱚᱞᱚᱜᱽ ᱵᱷᱤᱰᱭᱳ ᱫᱚ ᱪᱮᱫᱟᱜ ᱠᱚ ᱠᱚᱨᱟᱣᱮᱜᱼᱟ, ᱡᱟᱛᱮ ᱤᱧᱟᱹᱜ ᱢᱟᱱᱮ ᱡᱤᱱᱤᱥᱴᱟᱜ ᱟᱨᱦᱚᱸ ᱡᱟᱹᱥᱛᱤ ᱡᱟᱭᱜᱟ ᱨᱮ ᱯᱨᱚᱪᱟᱨᱚᱜ ᱢᱟ, ᱡᱟᱛᱮ ᱡᱷᱚᱛᱚ ᱦᱚᱲ ᱠᱚ ᱵᱟᱰᱟᱭ ᱢᱟ᱾ ᱠᱚ ᱦᱤᱡᱩᱜ ᱢᱟ ᱤᱧᱟᱜ ᱡᱤᱱᱤᱥᱴᱟᱜ ᱟᱨᱦᱚᱸ ᱵᱮᱥᱤ ᱧᱚᱜ ᱠᱟᱛᱮᱜ ᱢᱟᱱᱮ ᱟᱹᱠᱷᱨᱤᱧᱚᱜ ᱛᱤᱧ ᱢᱟ᱾ ᱡᱟᱛᱮ ᱤᱧᱟᱜ ᱮ ᱡᱤᱭᱚᱱ ᱤᱭᱟᱹ ᱞᱟᱹᱜᱤᱫ᱾ ᱤᱧᱟᱜ ᱤᱱᱠᱟᱢ ᱴᱟᱜ ᱤᱭᱟᱹ ᱛᱟᱦᱮᱱ ᱛᱤᱧ ᱢᱟ ᱟᱨᱠᱤ᱾
ᱦᱮᱸ ᱢᱮᱱᱠᱷᱟᱱ ᱱᱚᱣᱟᱨᱮ ᱡᱟᱹᱥᱛᱤ ᱠᱟᱛᱮ ᱫᱚ᱾ ᱢᱟᱱᱮ ᱩᱱᱟᱹᱜ ᱵᱟᱵᱚᱱ ᱧᱮᱞᱚᱜ ᱠᱟᱱᱟ, ᱚᱱᱟ ᱠᱟᱹᱴᱤᱡ ᱠᱚᱢᱚᱜ ᱠᱟᱱᱟ ᱟᱨ
ᱡᱚᱛᱚ ᱦᱚᱲ ᱜᱮᱵᱚᱱ ᱪᱮᱥᱴᱟ ᱞᱮᱠᱷᱟᱱ ᱦᱚᱭᱛᱚ ᱡᱟᱦᱟᱸ ᱵᱚᱱ ᱞᱟᱹᱭᱮᱜᱼᱟ ᱩᱱᱟᱹᱜ ᱩᱱᱱᱚᱛᱤ ᱩᱱᱱᱚᱛᱤ ᱦᱩᱭ ᱫᱟᱲᱮᱭᱟᱜᱼᱟᱱ ᱩᱱᱱᱚᱛᱤ ᱫᱚ ᱱᱤᱡᱮ ᱴᱷᱮᱱ ᱠᱟᱱᱟ ᱠᱟᱛᱷᱟ ᱟᱢ ᱡᱩᱫᱤᱢ ᱪᱮᱥᱴᱟᱭ ᱠᱷᱟᱱ ᱱᱤᱥᱪᱚᱭ ᱱᱤᱥᱪᱳᱭ ᱟᱢ ᱩᱱᱚᱛ ᱛᱤ ᱫᱟᱲᱮᱭᱟᱜᱼᱟᱢ᱾
ᱫᱟᱲᱮᱭᱟᱜᱼᱟᱢ ᱾
ᱢᱮᱱᱠᱷᱟᱱ ᱡᱷᱚᱛᱚ ᱡᱤᱱᱤᱥ ᱨᱮᱭᱟᱜ ᱜᱮ ᱠᱟᱹᱴᱤᱡ ᱫᱷᱳᱨᱡᱚ ᱫᱚᱦᱟᱱ
ᱦᱳᱭ
ᱦᱚᱳᱛᱚ ᱥᱟᱠᱥᱮᱥ ᱢᱟᱱᱮ ᱚᱱᱟᱢ ᱦᱟᱹᱥᱤᱞ ᱫᱟᱲᱮᱭᱟᱜᱼᱟ ᱢᱮᱱᱛᱮ ᱾ ᱤᱧ ᱢᱚᱱᱭᱟ᱾
ᱡᱮᱢᱚᱱ ᱯᱟᱨᱠ, ᱦᱳᱭ᱾
ᱟᱨ ᱪᱮᱫ ᱠᱚ ᱵᱮᱵᱽᱥᱟ ᱠᱩᱲᱤ ᱜᱤᱫᱽᱨᱟᱹ ᱛᱤᱨᱞᱟᱹ ᱠᱚ ᱞᱟᱹᱜᱤᱫ ᱛᱮ?
ᱟᱞᱮ ᱥᱮᱫ ᱨᱤᱧ ᱧᱮᱞ ᱠᱟᱫᱚ ᱠᱚᱣᱟ᱾ ᱵᱮᱥᱤᱨ ᱵᱷᱟᱜᱽ ᱜᱮ ᱠᱩᱲᱤ ᱜᱤᱫᱽᱨᱟᱹ ᱜᱮ᱾ ᱢᱮ ᱡᱟᱦᱟᱸ ᱟᱵᱚ ᱵᱟᱡᱟᱨ ᱵᱚ ᱪᱟᱞᱟᱜ ᱜᱮᱭᱟ ᱠᱚ ᱥᱚᱵᱽᱡᱤ ᱵᱟᱨᱠᱮᱴ ᱮᱴ ᱠᱚᱠᱚ ᱪᱟᱞᱟᱜ ᱜᱮᱭᱟ᱾ ᱟᱞᱮ ᱱᱚᱛᱮ ᱫᱚ ᱯᱨᱟᱭ ᱠᱩᱲᱤ ᱜᱤᱫᱽᱨᱟᱹ ᱜᱮᱠᱚ ᱢᱟᱱᱮ ᱥᱚᱵᱽᱡᱤ ᱢᱟᱨᱠᱮᱴ ᱨᱮᱠᱚ ᱫᱩᱲᱩᱵ ᱠᱚᱜ ᱜᱮᱭᱟ᱾ ᱠᱚᱲᱟ ᱦᱚᱯᱚᱱ ᱫᱚ ᱠᱷᱩᱵ ᱠᱚᱢ ᱜᱤᱧ ᱧᱮᱞ ᱠᱮᱫ ᱠᱚᱣᱟ᱾ ᱚᱱᱟ ᱩᱱᱠᱩ ᱧᱮᱞ ᱠᱟᱛᱮ ᱪᱤᱱᱛᱟᱹ ᱵᱷᱟᱹᱵᱽᱱᱟ ᱤᱧᱟᱹᱜ ᱦᱚᱸ ᱪᱤᱱᱛᱟᱹ ᱵᱷᱟᱹᱵᱽᱱᱟ ᱦᱩᱭᱩᱜ ᱜᱮᱭᱟ, ᱯᱟᱪᱮᱫ ᱤᱧᱦᱚ ᱡᱩᱫᱤ
ᱦᱮᱸ ᱦᱮᱸ ᱥᱚᱵᱽᱡᱤ ᱠᱚ ᱡᱟᱦᱟᱸ ᱟᱢᱮᱢ ᱤᱭᱟᱹ ᱞᱮᱠᱷᱟᱱ ᱵᱮᱵᱽᱥᱟ ᱟᱫᱚ ᱪᱮᱫ ᱚᱱᱟ ᱫᱚ ᱰᱮᱞᱤ ᱛᱟᱨᱮ ᱮᱸ ᱪᱟᱞᱟᱜ ᱦᱩᱭᱩᱜᱼᱟ᱾ ᱦᱳᱭ, ᱦᱳᱭ, ᱟᱫᱚ ᱵᱟᱝ ᱠᱟᱹᱴᱤᱡ ᱠᱚᱥᱴᱚ ᱧᱚᱜ ᱠᱟᱛᱷᱟ ᱟᱨ ᱚᱱᱟ ᱦᱚᱸ ᱡᱩᱫᱤ ᱚᱲᱟᱜ ᱦᱚᱲ ᱠᱚ ᱥᱟᱯᱴ
ᱥᱟᱯᱳᱴ ᱟᱢ ᱠᱷᱟᱱ, ᱦᱳᱭ, ᱦᱳᱭ ᱮᱠᱞᱟ ᱛᱮᱫᱚ ᱯᱚᱨ ᱦᱚᱸ᱾
ᱦᱮᱸ ᱡᱟᱦᱟᱸ ᱜᱮ ᱚᱲᱟᱜ ᱨᱮ ᱢᱮ ᱠᱟᱹᱢᱤ ᱠᱟᱹᱥᱱᱤ ᱠᱚ ᱢᱮᱱᱟᱜᱼᱟ᱾ ᱚᱱᱟ ᱠᱚ ᱟᱞᱮ ᱞᱮ ᱧᱮᱞᱮᱫᱼᱟ᱾ ᱟᱢ ᱫᱚ ᱱᱚᱣᱟ ᱧᱮᱞ ᱢᱮ ᱮᱱᱠᱷᱟᱱ ᱦᱚᱸ ᱱᱚᱣᱟ ᱦᱚᱸ ᱥᱚᱢᱵᱷᱚᱵᱽ ᱵᱟᱱᱩᱜ᱾
ᱥᱚᱢᱵᱷᱚᱵᱽ ᱠᱟᱱᱟ᱾ ᱟᱨ ᱚᱲᱟᱜ ᱨᱮ ᱱᱚᱠᱟᱱ ᱡᱟᱹᱥᱛᱤ ᱦᱚᱲ ᱦᱚᱸ ᱫᱚᱨᱠᱟᱨ ᱡᱮ ᱤᱧ ᱫᱚ ᱱᱚᱛᱮᱧ ᱪᱟᱞᱟᱣᱮᱱᱟ, ᱱᱚᱣᱟ ᱠᱟᱹᱢᱤᱴᱟᱜ ᱤᱭᱟᱹ ᱛᱚᱨᱟ ᱭᱮᱱ ᱛᱤᱧᱟᱹ᱾ ᱮᱨᱯᱚᱨ ᱡᱟᱦᱟᱸᱭ ᱚᱲᱟᱜ ᱨᱮ ᱟᱨ ᱢᱤᱫ ᱦᱚᱲ ᱩᱱᱤ ᱫᱚ ᱱᱚᱣᱟ ᱚᱲᱟᱜ ᱨᱮ ᱥᱮᱫᱟᱜ ᱮ ᱠᱟᱹᱢᱤᱴᱟᱜ ᱮ ᱥᱟᱢᱱᱟ ᱞᱮᱠᱷᱟᱱ ᱛᱟᱦᱚᱞᱮ ᱡᱷᱚᱛᱚ ᱡᱤᱱᱤᱥᱴᱟᱜ ᱜᱮ ᱢᱮᱱᱴᱮᱱᱴᱟᱜ ᱦᱚᱸ ᱵᱷᱟᱹᱜᱤ ᱦᱩᱭᱩᱜ ᱜᱮᱭᱟ ᱟᱨᱠᱤ᱾ ᱡᱟᱦᱟᱸ ᱮᱠᱞᱟ ᱛᱮᱫ ᱫᱚ ᱦᱟᱸᱰᱮᱢ ᱪᱟᱞᱟᱜᱼᱟ, ᱦᱟᱸᱰᱮ ᱠᱷᱚᱱᱮᱢ ᱡᱷᱚᱛᱚᱢ ᱥᱟᱢᱴᱟᱣ ᱟᱹᱜᱩᱭ ᱛᱮ ᱟᱨᱦᱚᱸ ᱚᱲᱟᱜ ᱞᱮᱠᱟᱛᱮᱢ ᱤᱭᱟᱹᱭᱟ᱾ ᱚᱱᱠᱟ ᱛᱮ ᱱᱤᱡᱮ ᱦᱚᱸ ᱟᱫᱚ ᱵᱳᱨᱤᱝ ᱜᱮ ᱵᱩᱡᱷᱟᱹᱜᱼᱟ, ᱟᱫᱚ ᱩᱱᱟᱹᱜᱴᱚ ᱢᱚᱱᱮ ᱦᱚᱸ ᱵᱟᱭ ᱫᱩᱲ ᱛᱟᱢᱟ᱾
ᱦᱮᱸ ᱚᱱᱟ ᱦᱚᱸ ᱠᱟᱛᱷᱟ ᱠᱟᱱ ᱜᱮᱭᱟ ᱟᱨ ᱥᱟᱶᱛᱮ ᱱᱤᱭᱟᱹ ᱦᱚᱸ ᱠᱟᱱᱟ ᱡᱮ ᱢᱤᱫᱴᱟᱝ ᱢᱚᱱᱮ ᱫᱚᱲ ᱛᱟᱦᱮᱸ ᱫᱚᱨᱠᱟᱨ ᱮ ᱠᱟᱨᱚᱱ ᱵᱮᱵᱥᱟ ᱛᱚ, ᱚᱠᱟ ᱡᱚᱠᱷᱟ ᱠᱷᱚᱡ ᱵᱟᱝ ᱦᱚᱸ ᱪᱟᱞᱟᱣ ᱫᱟᱲᱮᱭᱟᱜᱼᱟ᱾ ᱚᱠᱟ ᱡᱚᱠᱷᱚᱡᱽ ᱫᱚᱢᱮ ᱦᱚᱸ ᱰᱷᱮᱨ ᱜᱮ ᱪᱟᱞᱟᱜᱼᱟ᱾ ᱢᱮᱱᱠᱷᱟᱱ ᱚᱱᱟ ᱨᱮ ᱫᱷᱳᱨᱡᱚ ᱛᱟᱦᱮᱸ ᱞᱮᱱᱠᱷᱟᱱ ᱦᱚᱭᱛᱳ ᱟᱢᱮᱢ ᱮᱻ ᱱᱚᱣᱟ ᱦᱮᱸ ᱥᱚᱯᱷᱚᱞ ᱫᱟᱲᱮᱭᱟᱜ ᱟᱢ ᱟᱨ ᱥᱟᱶᱛᱮ ᱱᱚᱣᱟ ᱨᱮ ᱦᱤᱥᱟᱹᱵᱽ ᱠᱤᱛᱟᱹᱵ ᱨᱮᱭᱟᱜ ᱵᱤᱥᱚᱭ ᱦᱚᱸ ᱛᱟᱦᱮᱱᱟ, ᱦᱮᱸ᱾
ᱥᱚᱵᱫᱤᱱ ᱡᱮ ᱟᱢᱟᱜ ᱠᱟᱹᱢᱤ ᱞᱟᱵᱷ ᱧᱟᱢᱟ ᱥᱮ ᱡᱚᱢ ᱧᱟᱢᱟ᱾ ᱚᱱᱠᱟ ᱫᱚ ᱠᱟᱛᱷᱟ ᱫᱚ ᱵᱟᱝ ᱠᱟᱱᱟ᱾ ᱢᱤᱫ ᱫᱤᱱ ᱦᱤᱞᱳᱜ ᱫᱚ ᱞᱟᱵᱷ ᱦᱩᱭᱩᱜ ᱛᱟᱢᱟ᱾ ᱛᱟᱢᱟ ᱫᱚᱥ ᱫᱤᱱ ᱫᱚ ᱠᱷᱚᱛᱤ ᱦᱩᱭᱩᱜ ᱛᱟᱢᱟ᱾ ᱚᱱᱟ ᱠᱚ ᱡᱷᱚᱛᱚ ᱢᱟᱱᱟᱣ ᱵᱟᱛ ᱠᱟᱛᱮᱜ ᱞᱟᱦᱟ ᱥᱮᱫ ᱞᱟᱦᱟ ᱦᱩᱭᱩᱜᱼᱟ, ᱟᱨᱠᱤ᱾
ᱦᱮᱸ ᱟᱨ ᱥᱤᱠᱟᱹᱨ ᱦᱩᱭᱩᱜᱼᱟ ᱡᱮ ᱵᱟᱝᱼᱟ ᱛᱮᱦᱮᱧ ᱫᱚ ᱱᱤᱱᱟᱹᱜ ᱟᱹᱷᱨᱤᱧᱟ ᱦᱚᱭᱛᱳ ᱜᱟ, ᱚᱠᱟ ᱫᱤᱱ ᱵᱮᱥ ᱟᱹᱠᱷᱚᱨᱤᱧᱚᱜᱼᱟ᱾
ᱟᱹᱠᱷᱨᱤᱧᱚᱜᱼᱟ, ᱦᱚᱸ ᱢᱤᱫ ᱫᱤᱱ ᱢᱟᱱᱮ ᱵᱟᱝ ᱟᱹᱠᱷᱨᱤᱧᱮᱱ ᱛᱤᱧᱟᱹ ᱢᱮᱱᱛᱮ ᱡᱮ ᱵᱟᱹᱧ ᱪᱟᱞᱟᱜᱼᱟ, ᱟᱫᱚ᱾ ᱚᱱᱠᱟ ᱢᱚᱱᱳᱵᱷᱟᱵ ᱛᱟᱦᱮᱸ ᱞᱮᱠᱷᱟᱱ ᱫᱚ ᱵᱟᱵᱚᱱ ᱞᱟᱦᱟ ᱫᱟᱲᱮᱭᱟᱜᱼᱟ᱾
ᱦᱮᱸ ᱵᱮᱵᱽᱥᱟ ᱛᱚ, ᱠᱟᱨᱚᱱ ᱚᱱᱟ ᱫᱚ ᱵᱟᱢ ᱧᱮᱞ ᱠᱟᱜᱼᱟ ᱡᱮ ᱛᱤᱱᱟᱹᱜ ᱴᱟᱧ ᱟᱹᱜᱩ ᱫᱟᱲᱮᱭᱟᱜᱼᱟ᱾ ᱢᱮᱱᱠᱷᱟᱱ ᱱᱤᱛᱚᱝ ᱵᱮᱵᱽᱥᱟ ᱨᱮᱫᱚ ᱫᱚᱢᱮ ᱜᱮᱠᱚ ᱨᱚᱡᱽᱜᱟᱨ ᱮᱼᱟ, ᱢᱟᱱᱮ ᱯᱩᱭᱥᱟ ᱴᱟᱠᱟ ᱰᱷᱮᱨ ᱢᱮᱱᱟᱜᱼᱟ᱾
ᱰᱷᱮᱨ ᱢᱮᱱᱟᱜᱼᱟ, ᱥᱚᱛᱛᱤ ᱜᱮ ᱰᱷᱮᱨ ᱢᱮᱱᱟᱜᱼᱟ᱾ ᱟᱢ ᱪᱟᱹᱠᱨᱤᱛᱮ ᱛᱤᱱᱟᱹᱜ ᱵᱟᱢ ᱤᱱᱠᱟᱢᱟ ᱟᱢ ᱵᱮᱵᱽᱥᱟ ᱞᱮᱠᱷᱟᱱ, ᱚᱱᱟ ᱠᱷᱚᱱ ᱰᱚᱵᱚᱞ ᱟᱢᱟᱜ ᱤᱭᱟᱹ ᱦᱩᱭᱩᱜ ᱛᱟᱢᱟ ᱤᱱᱠᱟᱢ ᱦᱩᱭᱩᱜ ᱛᱟᱢᱟ᱾ ᱟᱨ ᱵᱮᱥ ᱱᱮᱛᱟᱨ ᱛᱤᱱᱟᱹᱜ ᱦᱚᱲ ᱠᱚ ᱪᱟᱹᱠᱨᱤᱭᱮᱜᱼᱟ ᱡᱟ ᱥᱚᱨᱠᱟᱨᱮ ᱛᱟᱦᱮᱸ ᱠᱟᱱᱟᱭ ᱡᱟ ᱪᱟᱹᱠᱨᱤ ᱮᱢ ᱟᱠᱟᱫ ᱠᱚᱣᱟᱭ᱾ ᱛᱟᱛᱚ ᱧᱮᱞᱚᱜ ᱠᱟᱱᱟ᱾ ᱮᱱᱠᱷᱟᱱ ᱫᱚ ᱡᱷᱚᱛᱚ ᱜᱮ ᱮᱵᱟᱨ ᱫᱚ ᱵᱮᱵᱽᱥᱟ ᱨᱮᱜᱮ ᱠᱚ ᱟᱬᱜᱚ ᱟᱠᱟᱱᱟ᱾
ᱦᱮᱸ ᱵᱮᱵᱽᱥᱟ ᱚᱱᱟ ᱜᱮᱛᱚ ᱟᱨ ᱟᱹᱰᱤ ᱦᱚᱲ ᱫᱚ, ᱠᱩᱥᱤᱭᱟᱜ ᱟᱠ ᱠᱚ ᱱᱚᱣᱟ ᱡᱮ ᱵᱮᱵᱥᱟ ᱞᱮᱠᱷᱟᱱ ᱫᱚ ᱱᱤᱡᱮᱨᱟᱜ, ᱢᱟᱱᱮ ᱮ ᱱᱤᱡᱮ ᱞᱮᱠᱟᱢ ᱛᱟᱦᱮᱱᱟ᱾ ᱦᱮᱸ ᱦᱮᱸ ᱱᱤᱡᱮ ᱞᱮᱠᱟᱢ ᱛᱟᱦᱮᱱᱟ᱾
ᱛᱟᱦᱮᱸᱱᱟ᱾
ᱚᱠᱚᱭ ᱦᱚᱸ ᱵᱟᱭ ᱟᱪᱩᱢᱤᱭ ᱚᱠᱚᱭ ᱦᱚᱸ ᱚᱠᱚᱭ ᱦᱚᱸ ᱵᱟᱭ ᱢᱮᱱ ᱫᱟᱲᱮᱭᱟ ᱢᱟ, ᱡᱮ ᱦᱟᱱᱟᱭ ᱢᱮ ᱱᱟᱣᱟᱭ ᱢᱮ ᱟᱢ ᱱᱤᱡᱮ ᱦᱚᱛᱮᱫ ᱛᱮᱜᱮ ᱥᱟᱫᱷᱤᱱᱮᱢ ᱛᱟᱦᱮᱱᱟ ᱱᱚᱣᱟ ᱨᱮ᱾
ᱛᱟᱦᱮᱱᱟ᱾ ᱵᱮᱵᱽᱥᱟ ᱵᱟᱱᱤᱡᱽ ᱫᱚ ᱫᱚᱨᱠᱟᱨ ᱠᱟᱱ ᱜᱮᱭᱟ, ᱠᱩᱲᱤ ᱦᱚᱯᱚᱱ ᱠᱷᱮᱛᱨᱮ ᱫᱚ᱾
ᱦᱮᱸ ᱟᱥ ᱛᱚᱞ ᱱᱤᱛᱚᱝ ᱫᱚ ᱱᱤᱡᱮᱨᱟᱜ ᱡᱩᱫᱤ ᱠᱟᱹᱴᱤᱡ ᱨᱮᱦᱚᱸ ᱤᱱᱠᱟᱢ ᱛᱟᱦᱮᱱᱟ ᱥᱮ ᱮᱱᱠᱷᱟᱱ ᱱᱤᱡᱮ ᱞᱮᱠᱟᱛᱮᱢ ᱠᱷᱚᱨ ᱪᱟᱭᱟ ᱟᱵᱟᱨ ᱚᱱᱟ ᱡᱩᱫᱤ ᱪᱟᱹᱠᱨᱤ, ᱟᱨ ᱪᱟᱹᱠᱨᱤ ᱡᱩᱫᱤ ᱛᱟᱦᱮᱱᱟ ᱦᱟᱯᱮ ᱟᱫᱚ ᱢᱤᱫ ᱢᱟᱥ, ᱯᱚᱨᱮ ᱦᱤᱡᱩᱜᱼᱟ ᱚᱱᱟ ᱴᱟᱠᱟ ᱟᱨᱦᱚᱸ, ᱚᱱᱟᱨᱮ ᱛᱤᱱᱟᱹᱜ ᱜᱟᱱ ᱨᱩᱣᱟᱹᱜ ᱦᱟᱹᱥᱩ ᱦᱚᱸ ᱢᱮᱱᱟᱜᱼᱟ ᱟᱨᱚ ᱟᱢᱟᱜ ᱯᱮᱲᱟ ᱯᱵᱷᱩ ᱦᱚᱸ ᱢᱮᱱᱟᱜᱼᱟ ᱡᱚᱢ ᱦᱚᱸ ᱢᱮᱱᱟᱜ ᱛᱟᱢᱟ᱾ ᱮᱱᱠᱷᱟᱱ ᱛᱤᱱᱟᱹᱜ ᱦᱩᱭᱩᱜᱼᱟ ᱟᱫᱚᱧ ᱞᱟᱹᱭ ᱢᱤᱫᱴᱟᱝ ᱦᱩᱱᱟᱹᱝ ᱡᱩᱫᱤ ᱵᱮᱵᱽᱥᱟ ᱚᱲᱟᱜ ᱨᱮᱱ ᱚᱲᱟᱜ ᱦᱚᱲ ᱡᱩᱫᱤ, ᱡᱟᱦᱟᱸ ᱞᱮᱠᱟᱱᱟᱜ ᱛᱮᱜᱮ ᱦᱩᱱᱟᱹᱝ ᱠᱚ ᱵᱮᱵᱽᱥᱟ ᱞᱮᱠ ᱠᱷᱟᱱ ᱥᱮ ᱦᱩᱭ ᱚᱱᱟᱨᱮ ᱢᱟᱱᱮ, ᱜᱚᱲᱚᱭ ᱮᱢᱟ ᱟᱨ
ᱜᱚᱲᱚᱭ ᱮᱢᱟᱭ ᱟᱨᱠᱤ ᱦᱳᱭ᱾
ᱦᱮᱸ ᱱᱚᱣᱟ ᱦᱚᱸ ᱫᱚᱨᱠᱟᱨᱚᱜ ᱠᱟᱱᱟ ᱱᱤᱛᱚᱝ ᱟᱜ ᱫᱤᱱ ᱨᱮᱫᱚ, ᱵᱟᱝᱠᱷᱟᱱ ᱡᱟ
ᱠᱟᱢ ᱫᱚ ᱮᱠᱫᱚᱢ ᱜᱮ ᱫᱚᱨᱠᱟᱨᱚᱜ ᱠᱟᱱᱟ ᱱᱮᱛᱟᱨ ᱡᱟᱦᱟᱸ ᱧᱮᱞᱚᱜ ᱠᱟᱱᱟ ᱥᱮ ᱯᱚᱨᱤᱥᱛᱷᱤᱛᱤ ᱡᱟᱦᱟᱸ ᱟᱨᱚᱠ ᱚᱠᱚᱭ ᱚᱲᱟᱜ ᱨᱮ ᱠᱩᱲᱤ ᱟᱹᱰᱤ ᱚᱲᱟᱜ ᱨᱮ ᱠᱩᱲᱤ ᱜᱤᱫᱽᱨᱟᱹ ᱠᱚ ᱮᱢᱚᱱ ᱚᱵᱚᱥᱛᱟ ᱠᱚ ᱛᱟᱦᱮᱱ ᱜᱮᱭᱟ ᱥᱮ ᱧᱮᱞ ᱞᱮᱠᱷᱟᱱ ᱟᱹᱰᱤ ᱫᱟᱭᱟ ᱜᱮ ᱵᱩᱡᱷᱟᱹᱜ ᱜᱮᱭᱟ ᱟᱨᱠᱤ᱾
ᱟᱫᱚ ᱱᱚᱣᱟᱠᱩ ᱪᱤᱱᱛᱟᱹᱫᱷᱟᱨᱟ ᱦᱚᱭᱛᱚ ᱩᱱᱠᱩ ᱛᱟᱦᱮᱸ ᱠᱟᱛᱮᱜ ᱦᱚᱸ ᱢᱤᱢᱤᱫᱴᱟᱝ, ᱠᱩᱲᱤ ᱜᱤᱫᱽᱨᱟᱹ ᱫᱚ ᱵᱟᱝ ᱠᱚ ᱵᱮᱯᱥᱟ ᱵᱟᱹᱱᱤᱡᱽ ᱞᱟᱹᱜᱤᱫᱚᱜᱼᱟ᱾ ᱠᱟᱨᱚᱱ ᱦᱚᱲ ᱦᱚᱲ ᱪᱮᱫ ᱠᱚ ᱞᱟᱹᱭᱟ ᱦᱚᱭᱛᱚ ᱱᱚᱣᱟ ᱠᱚ ᱞᱟᱹᱭᱟ᱾
ᱥᱚᱢᱟᱡᱽ ᱨᱮᱠᱚ ᱩᱭᱦᱟᱹᱨᱟᱜ ᱠᱚᱣᱟ ᱥᱮ᱾
ᱦᱮᱸ ᱢᱮᱱᱠᱷᱟᱱ ᱡᱟᱦᱟᱸᱭ ᱟᱡᱛᱮᱫ ᱛᱮ ᱱᱤᱡᱮᱛᱮ ᱛᱤᱸᱜᱩ ᱠᱮᱴᱮᱡ ᱮ ᱞᱟᱹᱭᱟ᱾ ᱢᱮᱱ ᱫᱚᱠᱚ ᱢᱮᱱ ᱜᱮᱭᱟ ᱢᱮᱱᱠᱷᱟᱱ ᱚᱱᱟ ᱠᱚ ᱮᱨᱮᱲ ᱠᱟᱛᱮᱫ ᱩᱱᱟᱹᱜ ᱡᱩᱫᱤ ᱦᱚᱲᱟᱜ ᱵᱚᱱ ᱟᱸᱡᱚᱢᱟ ᱩᱱᱤ ᱛᱚ ᱟᱨ ᱡᱚᱢ ᱵᱟᱭ ᱮᱢᱟᱢ ᱠᱟᱱᱟ ᱦᱮᱸ᱾